ᱦᱳᱭ ᱜᱚᱝᱠᱮ ᱡᱚᱦᱟᱨ ᱜᱮ
ᱪᱮᱫ ᱠᱚᱵᱤᱱ ᱪᱤᱠᱟᱹᱭᱮᱜᱼᱟ?
ᱪᱮᱫ ᱫᱚ ᱵᱟᱝ ᱜᱚᱝᱠᱮ ᱱᱤᱛᱚᱜ ᱫᱚ ᱚᱲᱟᱜ ᱠᱚᱨᱮ ᱜᱮ ᱫᱩᱲᱩᱵ ᱵᱟᱲᱟ ᱦᱩᱭ ᱟᱠᱟᱱᱟ
ᱡᱚᱢ ᱠᱚᱫᱚ ᱦᱩᱭ ᱵᱟᱲᱟᱭᱮᱱᱟ?
ᱦᱮ ᱜᱚᱝᱠᱮ ᱡᱚᱢ ᱵᱟᱲᱟ ᱫᱚ ᱦᱩᱭ ᱟᱠᱟᱱᱟ ᱡᱚᱢ ᱵᱟᱲᱟ ᱠᱟᱛᱮᱫ ᱜᱮ ᱱᱤᱛᱚᱜ ᱫᱚ ᱪᱮᱜ ᱦᱚᱸ ᱵᱟᱝ ᱱᱚᱝᱠᱟ ᱚᱲᱟᱜ ᱠᱚᱨᱮ ᱜᱮ
ᱪᱟᱥᱵᱟᱥ ᱠᱟᱹᱢᱤ ᱠᱚᱫᱚ ᱯᱮ ᱮᱛᱚᱦᱚᱵ ᱜᱚᱫ ᱟᱠᱟᱜ ᱟᱥᱮ ᱟᱹᱣᱨᱤᱭᱟ
ᱟᱹᱨᱤ ᱜᱚᱝᱠᱮ ᱟᱞᱮ ᱫᱚ ᱱᱚᱝᱠᱟ ᱫᱟᱜ ᱡᱟᱹᱲᱤ ᱠᱚᱫᱚ ᱟᱹᱣᱨᱤ ᱟᱞᱮᱭᱟ ᱮᱦᱚᱵ ᱟ. ᱟᱣᱨᱤᱞᱮ ᱮᱦᱚᱵᱼᱟ ᱵᱚᱠᱷᱟᱱ ᱞᱮ ᱮᱦᱚᱵᱠᱮᱭᱟ ᱱᱚᱝᱠᱟ ᱫᱟᱜ ᱡᱟᱹᱲᱤ ᱜᱮ ᱵᱟᱭ ᱡᱟᱲᱭᱟᱞᱮ ᱠᱟᱱᱟ
ᱟ. ᱣᱨᱤᱯᱮ ᱮᱛᱚᱦᱚᱵᱟ
ᱟᱸᱜ ᱟᱹᱣᱨᱤ ᱱᱚᱝᱠᱟ ᱫᱟᱜ ᱡᱟᱹᱲᱤ ᱞᱮᱼᱼ ᱠᱷᱟᱱ ᱜᱮ ᱮᱦᱚᱵ ᱟᱞᱮ ᱦᱟᱸ ᱟᱞᱮ ᱫᱚ
ᱛᱚᱲᱟ ᱠᱚᱫᱚ ᱯᱮ ᱜᱤᱰᱤ ᱦᱩᱭ ᱠᱮᱜᱼᱟ?
ᱦᱮᱸ ᱜᱤᱰᱤ ᱠᱟᱱ ᱜᱮᱭᱟ, ᱦᱩᱭ ᱠᱟᱱ ᱜᱮᱭᱟ᱾
ᱟᱯᱮ ᱫᱚ ᱚᱠᱟ ᱞᱮᱠᱟ ᱡᱟᱭᱜᱟ ᱦᱟᱸᱜ ᱫᱚ ᱵᱤᱨ ᱫᱤᱥᱚᱢ ᱥᱮ ᱱᱚᱝᱠᱟ ᱵᱤᱞᱟᱹᱛ ᱫᱤᱥᱚᱢ ᱥᱮ ᱵᱟᱡᱟᱨ ᱫᱤᱥᱚᱢ ᱨᱮᱯᱮ ᱛᱟᱦᱮᱱ ᱠᱟᱱᱟ?
ᱱᱚᱝᱠᱟ ᱵᱤᱨ ᱫᱤᱥᱚᱢ ᱟᱞᱮ ᱫᱚ ᱢᱮᱱ ᱜᱟᱱᱚᱜᱼᱟ ᱵᱤᱨ ᱫᱤᱥᱚᱢ ᱜᱮ ᱵᱩᱨᱩ ᱫᱤᱥᱚᱢ ᱟᱨᱠᱤ ᱱᱚᱝᱠᱟ ᱞᱟᱹᱴᱩ ᱞᱟᱹᱴᱩ ᱰᱩᱝᱨᱤ ᱠᱚ ᱢᱮᱱᱟᱜ ᱛᱟᱞᱮᱭᱟᱹ
ᱵᱩᱨᱩ ᱠᱚ ᱢᱮᱱᱟᱜᱼᱟ
ᱦᱳᱭ ᱦᱳᱭ
ᱟᱪᱪᱷᱟ
ᱟᱯᱮ ᱫᱚ ᱜᱚᱝᱠᱮ ᱨᱚᱦᱚᱭ ᱠᱚᱫᱚ ᱛᱤᱱᱟᱹᱜ ᱡᱷᱟᱹᱞ ᱠᱮᱜᱼᱟ ᱯᱮ
ᱨᱚᱦᱚᱭ ᱠᱚ ᱟᱞᱮ ᱦᱚᱸ ᱟᱹᱣᱨᱤ ᱞᱮ ᱮᱛᱚᱦᱚᱵᱟ ᱦᱚᱸᱜ ᱚᱭ ᱟᱨ ᱥᱤ ᱠᱚᱜᱮᱞᱮ ᱥᱤ ᱵᱟᱲᱟ ᱟᱠᱟᱜᱼᱟ ᱦᱟᱸ ᱯᱚᱪᱟᱱ ᱥᱤ ᱦᱩᱭ ᱠᱟᱱᱟᱹ
ᱚ ᱟᱪᱪᱷᱟ ᱟᱪᱪᱷᱟ᱾
ᱛᱚᱲᱟ ᱠᱚᱦᱚᱸ ᱜᱟᱱ ᱡᱟᱣᱨᱟ ᱜᱚᱫ ᱠᱟᱱᱟ ᱦᱟᱸᱜ, ᱟᱫᱚ ᱨᱚᱦᱚᱭ ᱠᱚᱫᱚ ᱟᱹᱣᱨᱤ ᱞᱮ ᱮᱛᱚᱦᱚᱵᱟ᱾
ᱚ ᱟᱪᱪᱷᱟ ᱪᱷᱟ ᱪᱷᱟ ᱪᱮᱫ ᱞᱮᱠᱟ ᱫᱟᱜ ᱡᱟᱹᱲᱤ ᱫᱚ ᱚᱱᱛᱮ ᱫᱚ?
ᱫᱟᱜ ᱡᱟᱹᱲᱤ ᱚᱠᱟ ᱵᱟᱹᱫ ᱠᱚ ᱢᱟᱱᱮ ᱨᱚᱦᱚᱭ ᱞᱮᱠᱟ ᱫᱚ ᱵᱟᱭ ᱛᱤᱸᱜᱩ ᱩᱛᱟᱹᱨᱚᱜ ᱠᱟᱱᱟ ᱵᱟᱹᱫᱽ ᱨᱮᱥᱮ, ᱚᱱᱟ ᱛᱮ ᱨᱚᱦᱚᱭ ᱠᱚᱫᱚ ᱦᱟᱸᱜ ᱟᱹᱣᱨᱤ ᱞᱮ ᱮᱛᱚᱦᱚᱵᱟ᱾
ᱚ ᱟᱪᱪᱷᱟ ᱪᱷᱟ᱾ ᱦᱳᱭ ᱚᱱᱠᱟ ᱜᱮ ᱚᱱᱮ ᱫᱟᱜ ᱵᱟᱭ ᱡᱟᱹᱲᱤ ᱞᱮᱠᱷᱟᱱ ᱪᱤᱠᱟᱹᱛᱮᱵᱚᱱ ᱨᱚᱦᱚᱭ-ᱟ ᱵᱟᱝ
ᱦᱳᱭ ᱦᱳᱭ
ᱦᱳᱸᱭ ᱪᱮᱞᱮ ᱜᱚᱢᱠᱮ ᱱᱟᱯᱟᱭ ᱜᱮᱭᱟ ᱵᱤᱱ
ᱦᱚᱸ ᱱᱟᱯᱟᱭ ᱜᱮ ᱟᱹᱵᱤᱱ ᱜᱮ ᱪᱮᱫ ᱞᱮᱠᱟ
ᱟᱹᱞᱤᱧ ᱦᱚᱸ ᱱᱟᱯᱟᱭ ᱜᱮ ᱚᱲᱟᱜ ᱠᱚᱨᱮ ᱫᱚ ᱱᱟᱯᱟᱭ ᱵᱟᱲᱟ ᱜᱮ
ᱦᱮᱸ ᱚᱲᱟᱜ ᱠᱚᱨᱮ ᱦᱚᱸ ᱱᱟᱯᱟᱭ ᱵᱟᱲᱟ ᱜᱮ
ᱚ ᱟᱪᱪᱷᱟ ᱟᱪᱪᱷᱟ
ᱟᱯᱮ ᱨᱮᱦᱚᱸ ᱟᱯᱮ ᱚᱲᱟᱜ ᱨᱮᱦᱚᱸ ᱱᱟᱯᱟᱭ ᱵᱟᱲᱟ ᱜᱮᱭᱟ ᱯᱮ
ᱦᱳᱭ ᱱᱟᱯᱟᱭ ᱵᱟᱲᱟ ᱜᱮ ᱱᱤᱛᱚᱜ ᱫᱚ᱾ ᱱᱤᱛᱚᱜ ᱫᱚ ᱱᱟᱯᱟᱭ ᱛᱟᱸᱦᱮᱱ ᱜᱮ ᱵᱷᱟᱹᱜᱮᱭᱟ ᱥᱮ?
ᱦᱳᱭ ᱦᱳᱭ᱾
ᱩᱸ ᱡᱩᱫᱤ ᱱᱟᱯᱟᱭ ᱠᱚ ᱵᱟᱵᱚᱱ ᱛᱟᱦᱮᱱᱟ ᱱᱚᱝᱠᱟ ᱪᱟᱥ ᱠᱟᱹᱢᱤ ᱠᱚᱦᱚᱸ ᱠᱟᱹᱴᱤᱡ ᱤᱭᱟᱹ ᱜᱚᱫᱚᱜᱼᱟ ᱥᱮ?
ᱦᱳᱭ᱾
ᱦᱳᱭ,
ᱟᱯᱮ ᱢᱟ ᱵᱩᱨᱩ ᱫᱷᱟᱨᱮ ᱵᱤᱱ ᱞᱟᱹᱭ ᱮᱭᱼᱟ ᱟᱫᱚ ᱵᱩᱨᱩ ᱨᱮᱫᱚ ᱩᱱᱠᱩ ᱵᱤᱨ ᱡᱟᱱᱣᱟᱨ ᱠᱚᱫᱚ ᱠᱚ ᱦᱤᱨᱤ ᱵᱟᱲᱟ ᱯᱮ ᱜᱮᱭᱟ ᱥᱮ ᱵᱟᱝ-ᱟ? ᱥᱮ ᱵᱟᱠᱚ ᱧᱮᱞᱚᱜ ᱜᱮᱭᱟ ᱱᱮᱛᱟᱨ ᱫᱚ?
ᱦᱮ ᱧᱮᱞᱚᱜ ᱜᱮᱭᱟ ᱠᱚ ᱟᱫᱚ ᱱᱮᱛᱟᱨ ᱫᱚ ᱩᱱᱟᱹᱜ ᱫᱚ ᱵᱟᱝᱠᱚ ᱧᱮᱞᱚᱜ ᱠᱟᱱᱟ ᱚᱱᱠᱟ ᱢᱟᱲᱟᱝ ᱛᱮ ᱫᱚᱢᱮ ᱠᱚ ᱧᱮᱞᱚᱜ ᱠᱟᱱ ᱛᱟᱦᱮᱸᱫ ᱱᱩᱠᱩ ᱦᱟᱹᱛᱤ ᱠᱚ ᱟᱞᱮ ᱥᱮᱫ ᱫᱚᱢᱮ ᱠᱚ ᱦᱤᱡᱩᱜ ᱜᱮᱭᱟ
ᱦᱮᱸ ᱟᱨ ᱮᱴᱟᱜ ᱡᱟᱱᱣᱟᱨ ᱠᱷᱚᱱ
ᱮᱴᱟᱜ ᱡᱟᱱᱣᱟᱨ ᱠᱚᱫᱚ ᱱᱩᱠᱩ ᱤᱭᱟᱹ ᱠᱚᱜᱮ ᱢᱮᱱᱟᱜ ᱠᱚᱣᱟ ᱱᱩᱠᱩ ᱵᱤᱨ ᱥᱩᱠᱨᱤ ᱩᱱᱠᱩ ᱜᱮ ᱚᱱᱠᱟ ᱵᱚᱛᱚᱨᱟᱱ ᱫᱚ ᱱᱩᱠᱩ ᱤᱭᱟᱹ ᱠᱚᱜᱮ ᱩᱱᱠᱩ ᱦᱟᱹᱛᱤ ᱠᱚ ᱟᱨ ᱮᱴᱟᱜ ᱠᱚᱫᱚ ᱵᱟᱹᱱᱩᱜ ᱠᱚᱜᱮᱭᱟ ᱚᱱᱠᱟ ᱫᱚ ᱵᱟᱝ ᱠᱚ ᱦᱤᱡᱩᱜ ᱜᱮᱭᱟ ᱦᱤᱡᱩᱜ ᱜᱮᱭᱟ ᱠᱚ ᱚᱱᱟ ᱤᱭᱟᱹ ᱥᱚᱢᱚᱭ ᱱᱩᱠᱩ ᱦᱟᱹᱛᱤ ᱠᱚᱫᱚ ᱟᱨᱠᱤ ᱚᱱᱠᱟ ᱦᱩᱲᱩ ᱠᱚ ᱵᱤᱞᱤ ᱞᱮᱱᱠᱷᱟᱱ ᱩᱱ ᱥᱚᱢᱚᱭ ᱡᱟᱹᱥᱛᱤ ᱠᱚ ᱦᱤᱡᱩᱜ ᱜᱮᱭᱟ ᱚᱱᱠᱟ ᱦᱩᱲᱩ ᱡᱚᱢ ᱠᱚ ᱵᱟᱠᱷᱟᱱ ᱫᱚ ᱵᱟᱝ ᱠᱚ ᱦᱤᱡᱩᱜ ᱜᱮᱭᱟ ᱩᱱᱟᱹᱜ ᱫᱚ
ᱦᱩ ᱟᱨ ᱵᱩᱨᱩ ᱥᱮᱫ ᱫᱚ ᱥᱮᱸᱫᱽᱨᱟ ᱠᱚᱯᱮ ᱪᱟᱞᱟᱣ ᱵᱟᱲᱟᱜ ᱜᱮᱭᱟ ᱥᱮ ᱵᱟᱝ
ᱦᱳᱭ ᱪᱟᱞᱟᱜ ᱜᱮᱭᱟ ᱞᱮ ᱟᱞᱮ ᱥᱮᱸᱫᱽᱨᱟ ᱫᱚ ᱪᱟᱞᱟᱜ ᱜᱮᱭᱟ ᱞᱮ ᱫᱚᱢᱮ ᱜᱮᱭᱟ ᱟᱞᱮ ᱫᱚ ᱵᱩᱨᱩ ᱫᱤᱥᱚᱢ ᱛᱚ ᱦᱮᱸ ᱥᱩᱨ ᱨᱮ ᱵᱩᱨᱩ ᱠᱚ ᱢᱮᱱᱟᱜ-ᱟ ᱰᱩᱝᱨᱤ ᱠᱚ ᱪᱟᱞᱟᱜ ᱜᱮᱭᱟᱞᱮ
ᱟᱨ ᱱᱚ ᱚ ᱱᱚᱝᱠᱟ ᱵᱤᱨ ᱚᱱᱠᱟ ᱡᱟᱱᱣᱟᱨ ᱠᱚ ᱥᱮᱸᱫᱽᱨᱟ ᱪᱷᱟᱲᱟ ᱟᱨ ᱪᱮᱫ ᱠᱚᱯᱮ ᱥᱮᱸᱫᱽᱨᱟ ᱟᱹᱜᱩᱭ ᱜᱮᱭᱟ ᱵᱤᱨ ᱠᱚᱨᱮ ᱠᱷᱚᱱᱟᱜ
ᱩᱱᱠᱩ ᱜᱮ ᱡᱤᱵᱽ ᱡᱤᱭᱟᱹᱞᱤ ᱠᱚᱜᱮ
ᱦᱩ ᱚᱱᱟ ᱪᱷᱟᱲᱟ ᱥᱟᱦᱟᱱ ᱥᱟᱦᱟᱱ ᱥᱟᱠᱟᱢ ᱠᱚ ᱪᱮᱫ ᱞᱮᱠᱟ ᱥᱩᱵᱤᱫᱟ ᱯᱮ ᱧᱟᱢ ᱟ ᱥᱮ ᱵᱟᱝ
ᱦᱳᱭ ᱥᱩᱵᱤᱫᱷᱟ ᱢᱮᱱᱟᱜ ᱜᱮᱭᱟ ᱥᱟᱦᱟᱱ ᱥᱟᱠᱟᱢ ᱠᱚ ᱫᱚᱢᱮ
ᱡᱟᱦᱟ ᱱᱟᱜ ᱡᱚ ᱵᱤᱞᱤ ᱠᱚ
ᱚᱱᱠᱟ ᱵᱤᱨ ᱨᱮᱫᱚ ᱡᱚᱵᱤᱞᱤ ᱠᱚᱫᱚ ᱚᱱᱠᱟᱱᱟᱜ ᱫᱚ ᱵᱟᱹᱱᱩᱜ-ᱟ ᱥᱟᱦᱟᱱ ᱥᱟᱠᱟᱢ ᱠᱚᱜᱮ ᱟᱨᱠᱤ ᱟᱨ ᱥᱟᱨᱡᱚᱢ ᱥᱟᱠᱟᱢ᱾
ᱦᱚᱭ ᱦᱚᱭ᱾
ᱦᱩᱸ ᱚᱱᱟ ᱠᱚᱜᱮ ᱟᱨ ᱱᱚᱝᱠᱟ ᱱᱮᱛᱟᱨ ᱢᱟ ᱫᱚᱢᱮ ᱩᱫ ᱯᱩᱴᱠᱟᱹ ᱠᱚ ᱫᱚᱢᱮ ᱢᱮᱱᱟᱜ ᱠᱚᱣᱟ ᱥᱮ ᱢᱮᱱᱟᱜᱼᱟ᱾
ᱦᱚᱭ᱾
ᱚᱱᱟ ᱠᱚᱜᱮ᱾ ᱟᱯᱮ ᱫᱚ ᱜᱚᱝᱠᱮ ᱚᱱᱠᱟ ᱵᱤᱨ ᱫᱤᱥᱚᱢ ᱜᱮ?
ᱦᱟᱞᱮ ᱦᱚᱸ ᱵᱤᱨ ᱫᱤᱥᱚᱢ ᱜᱮ ᱵᱤᱨ ᱫᱷᱟᱨᱮ ᱜᱮ ᱟᱫᱚ ᱚᱱᱠᱟ ᱵᱩᱨᱩ ᱠᱚᱫᱚ ᱵᱟᱹᱱᱩᱜᱼᱟ ᱦᱩᱰᱤᱧ ᱧᱚᱜ ᱰᱩᱝᱜᱨᱤ ᱠᱚᱜᱮ ᱢᱮᱱᱟᱜᱼᱟ ᱜᱟᱰᱟ ᱢᱩᱰᱩ ᱤᱱᱟᱹ ᱠᱚᱜᱮ᱾
ᱟᱪᱪᱷᱟ-ᱟᱪᱪᱷᱟ᱾
ᱦᱳᱭ
ᱦᱩᱸ ᱜᱚᱝᱠᱮ ᱟᱯᱮ ᱥᱮᱫ ᱫᱚ ᱦᱟᱹᱛᱤ ᱠᱚ ᱫᱚ ᱠᱚ ᱪᱟᱞᱟᱜ ᱜᱮᱭᱟ ᱥᱮ ᱵᱟᱝ
ᱦᱟᱹᱛᱤ ᱠᱚᱫᱚ ᱦᱮᱡ ᱫᱚᱠᱚ ᱦᱤᱡᱩᱜ ᱜᱮᱭᱟ ᱟᱫᱚ ᱩᱱᱟᱹᱜ ᱫᱚ ᱵᱟᱝᱟ ᱚᱱᱠᱟ ᱞᱟᱜᱟ ᱞᱟᱜᱟ ᱛᱮᱠᱚ ᱞᱟᱜᱟ ᱯᱟᱨᱚᱢ ᱞᱮᱠᱚ ᱠᱷᱟᱱᱜᱮ ᱱᱚᱛᱮ ᱠᱚ ᱯᱟᱨᱚᱢ ᱦᱮᱡ ᱜᱚᱫᱚᱜᱼᱟ ᱟᱞᱮᱥᱮᱫ ᱦᱚᱸ᱾
ᱦᱳᱭ ᱵᱟᱠᱷᱟᱱ ᱫᱚ ᱵᱟᱝᱠᱚ ᱦᱤᱡᱩᱜ ᱜᱮᱭᱟ ᱵᱟᱝ? ᱩᱱᱠᱩ ᱞᱟᱜᱟ ᱛᱟᱵ ᱠᱚᱜᱮ ᱵᱟᱝ? ᱟᱪᱪᱷᱟ᱾ ᱛᱟᱦᱚᱞᱮ ᱜᱚᱝᱠᱮ ᱪᱮᱫ ᱠᱚᱵᱮᱱ ᱪᱤᱠᱟᱹ ᱵᱟᱲᱟᱭ ᱜᱮᱭᱟ ᱟᱵᱤᱱ ᱫᱚ
ᱱᱤᱛᱚᱜ ᱫᱚ ᱟ. ᱞᱤᱧ ᱚᱲᱟᱜ ᱨᱮ ᱫᱚ ᱵᱟᱹᱞᱤᱧ ᱛᱟᱦᱮᱸᱱ ᱠᱟᱱᱟ ᱱᱚᱝᱠᱟ ᱵᱟᱡᱟᱨ ᱫᱤᱥᱚᱢ ᱥᱮᱫ ᱨᱮ ᱜᱮ ᱚᱞ ᱯᱟᱲᱦᱟᱣ ᱠᱟᱹᱢᱤ ᱠᱚ ᱜᱮ ᱦᱟᱸᱜ ᱚᱱᱟ ᱜᱮ ᱞᱤᱧ ᱪᱷᱩᱴᱟᱹᱣ ᱟᱠᱟᱱᱟ
ᱟᱪᱪᱷᱟ ᱚᱞ ᱯᱚᱲᱦᱟᱣ ᱦᱚᱸ ᱱᱟᱣᱟ ᱫᱚᱨᱠᱟᱨᱠᱟᱱ ᱜᱮᱭᱟ᱾
ᱟᱯᱮ ᱥᱮᱫ ᱫᱚ ᱚᱞᱪᱤᱠᱤ ᱛᱮᱠᱚ ᱫᱚ ᱯᱮ ᱚᱞ ᱯᱟᱲᱦᱟᱜ ᱠᱟᱱᱟ ᱥᱮ ᱵᱟᱝ?
ᱦᱳᱭ ᱜᱚᱝᱠᱮ ᱪᱤᱠᱤ ᱛᱮᱜᱮ᱾
ᱪᱤᱠᱤ ᱛᱮᱜᱮ ᱯᱮ ᱯᱟᱲᱦᱟᱜ ᱠᱟᱱᱟ ᱵᱟᱝ
ᱦᱚᱭ ᱦᱚᱭ᱾
ᱤᱥᱠᱩᱞ ᱠᱚ ᱢᱮᱱᱟᱜᱼᱟ?
ᱤᱥᱠᱩᱞ ᱠᱚᱫᱚ ᱟᱞᱮᱥᱮᱫ ᱫᱚ ᱵᱟᱹᱱᱩᱜᱼᱟ ᱚᱱᱠᱟ ᱪᱤᱠᱤ ᱤᱥᱠᱩᱞ ᱠᱚᱫᱚ᱾
ᱠᱟᱹᱴᱤᱡ ᱜᱤᱫᱽᱨᱟᱹ ᱡᱮᱢᱚᱱ ᱥᱮᱲᱟ ᱦᱚᱪᱚ ᱠᱚᱣᱟ ᱚᱱᱠᱟ ᱠᱟᱹᱡ ᱠᱷᱚᱱᱟᱜ ᱚᱱᱠᱟ ᱫᱚ ᱟᱹᱣᱨᱤ ᱯᱮ ᱤᱭᱟᱹᱭᱟ ᱵᱟᱝ
ᱟᱣᱨᱤ
ᱟᱪᱪᱷᱟ
ᱤᱧ ᱡᱟᱦᱟᱸ ᱴᱤᱡ ᱯᱟᱲᱦᱟᱣ ᱞᱮᱱᱟ ᱱᱚᱝᱠᱟ ᱟᱨᱠᱤ ᱦᱟᱭ ᱤᱥᱠᱩᱞ
ᱦᱩᱸ᱾
ᱚᱸᱰᱮ ᱦᱚ ᱱᱟᱹᱭᱤᱱ ᱠᱷᱚᱱᱟᱜ ᱛᱟᱦᱮᱸ ᱠᱟᱱᱟ ᱟᱨᱠᱤ ᱟᱨ ᱵᱟᱠᱷᱟᱱ ᱚᱱᱟ ᱠᱷᱚᱱᱟᱜ ᱠᱟᱹᱴᱤᱡ ᱠᱷᱚᱱ ᱫᱚ ᱵᱟᱝ ᱛᱟᱸᱦᱮ ᱠᱟᱱᱟ ᱟᱨᱠᱤ᱾ ᱚᱱᱠᱟ ᱵᱟᱹᱱᱩᱜ ᱟ ᱚᱱᱛᱮᱫᱚ ᱟᱞᱮᱨᱮᱱ ᱫᱚ᱾
ᱦᱳᱭ ᱱᱤᱛᱚᱜ ᱢᱟ ᱟᱵᱚ ᱚᱞᱪᱤᱠᱤ ᱦᱚᱸ ᱵᱟᱹᱭ ᱵᱟᱹᱭᱛᱮᱻ ᱜᱚᱴᱟ ᱡᱟᱭᱜᱟ ᱨᱮᱜᱮ ᱯᱟᱥᱱᱟᱣ ᱦᱩᱭᱩᱜ ᱛᱟᱵᱚᱱᱟ ᱛᱚ ᱚᱱᱟᱛᱮ ᱞᱟᱹᱭ ᱟᱞᱤᱧ ᱚᱱᱟ ᱠᱚᱨᱮ ᱫᱚ᱾ ᱮᱛᱚᱦᱚᱵ ᱜᱚᱫ ᱟᱠᱟᱱᱟ ᱥᱮ ᱵᱟᱝ ᱟᱞᱮ ᱥᱮᱫ ᱦᱚᱸ ᱮᱛᱚᱦᱚᱵ ᱫᱚ ᱟᱹᱣᱨᱤ ᱮᱛᱚᱦᱚᱵᱚᱜᱼᱟ᱾
ᱟᱪᱪᱷᱟ ᱟᱪᱪᱷᱟ
ᱦᱳᱭ ᱤᱱᱠᱟᱹ ᱥᱟᱺᱜᱤᱧ ᱧᱚᱜ ᱨᱮᱜᱮ ᱤᱥᱠᱩᱞ ᱠᱚᱫᱚ ᱢᱮᱱᱟᱜ ᱫᱚ ᱢᱮᱱᱟᱜ ᱜᱮᱭᱟ᱾ ᱟᱛᱳ ᱩᱛᱟᱹᱨ ᱨᱮ ᱫᱚ ᱦᱟᱸᱜ ᱱᱤᱛ ᱦᱟᱹᱵᱤᱡ ᱛᱮᱦᱚᱸ ᱚᱱᱠᱟ ᱚᱞᱪᱤᱠᱤ ᱥᱤᱥᱠᱩᱞ ᱫᱚ ᱵᱟᱝ ᱞᱮ
ᱟᱪᱪᱷᱟᱼᱟᱪᱪᱷᱟ᱾ ᱦᱳᱭ ᱚᱞᱪᱤᱠᱤ ᱤᱥᱠᱩᱞ ᱫᱚ ᱪᱟᱹᱞᱩ ᱫᱚᱨᱠᱟᱨ ᱠᱟᱱ ᱜᱮᱭᱟ ᱦᱳᱭ ᱥᱮ ᱵᱟᱝ
ᱦᱳᱭ
ᱦᱩᱸ᱾ ᱦ ᱛᱟᱦᱚᱞᱮ ᱵᱟᱹᱱᱩᱜ ᱚᱱᱠᱟ ᱥᱩᱨ ᱠᱚᱨᱮ ᱫᱚ ᱵᱟᱝ
ᱚᱱᱠᱟ ᱫᱚ ᱥᱩᱨ ᱠᱚᱨᱮ ᱫᱚ ᱵᱟᱹᱱᱩᱜ ᱠᱟᱣᱟ᱾
ᱦᱮᱸ ᱟᱪᱷᱟ ᱟᱪᱷᱟ᱾ ᱛᱟᱦᱞᱮ ᱜᱚᱝᱠᱮ ᱱᱚᱝᱠᱟ ᱟᱯ ᱥᱮᱱ ᱫᱚ᱾ ᱪᱮᱫ ᱛᱮᱠᱚ ᱥᱤ ᱵᱟᱲᱟᱭ ᱜᱮᱭᱟ ᱱᱟᱦᱮᱞ ᱛᱮ ᱥᱮ ᱱᱚᱝᱠᱟ ᱴᱮᱠᱴᱟᱨ ᱠᱚᱛᱮ ᱜᱮ?
ᱱᱤᱛᱚᱜ ᱫᱚᱻ᱾ ᱱᱟᱦᱮᱞ ᱠᱚᱫᱚᱻ ᱮᱠᱮᱵᱟᱨᱮ ᱠᱚᱢ ᱩᱛᱟᱹᱨ ᱟᱠᱟᱱᱟ ᱡᱚᱛᱚᱜᱮ ᱜᱟᱹᱰᱤ ᱛᱮᱜᱮ ᱱᱤᱛᱚᱜ ᱢᱟ᱾ ᱠᱚᱢ ᱥᱚᱢᱚᱭ ᱛᱮ ᱞᱚᱜᱚᱱ ᱵᱮᱥᱤ ᱢᱟᱨᱟᱝ ᱪᱟᱥ ᱠᱚ ᱦᱩᱭᱩᱜ ᱟ ᱛᱚ᱾ ᱚᱱᱟ ᱠᱷᱟᱹᱛᱤᱨ ᱡᱚᱛᱚ ᱜᱮ ᱜᱟᱹᱰᱤ ᱛᱮᱜᱮ ᱠᱚ ᱥᱤᱪᱦᱚᱪᱚᱭᱟ᱾
ᱟᱪᱷᱟ ᱟᱪᱷᱟ᱾
ᱦᱮᱸ ᱥᱤᱭᱳᱜ ᱠᱚᱫᱚ ᱜᱟᱹᱰᱤ ᱛᱮᱜᱮ ᱦᱩᱭᱩᱜᱳ ᱠᱟᱱᱟ᱾
ᱟᱪᱷᱟ ᱟᱪᱷᱟ ᱟᱪᱷᱟ ᱢᱟᱲᱟᱝ ᱛᱮᱫᱚ ᱪᱮᱫ ᱞᱮᱠᱟ?
ᱢᱟᱲᱟᱝ ᱛᱮ ᱫᱚᱩ ᱰᱟᱝᱨᱟ᱾ ᱛᱮᱜᱮ ᱢᱟᱲᱟᱝ ᱵᱟᱵᱟ ᱠᱚ ᱵᱤᱫᱟᱹᱞ ᱨᱮ ᱡᱚᱠᱷᱚᱱ ᱠᱚ ᱥᱤᱭᱳᱜ ᱛᱟᱦᱮᱸᱫᱼᱟ ᱩᱱ ᱥᱚᱢᱚᱭ ᱫᱚ ᱰᱟᱝᱨᱟ ᱛᱮᱜᱮ᱾ ᱰᱟᱝᱨᱟ ᱜᱟᱹᱰᱤ ᱦᱩᱲᱩ ᱥᱟᱜᱟᱲ ᱠᱚᱦᱚᱸ ᱰᱟᱝᱨᱟ ᱜᱟᱹᱰᱤ ᱛᱮᱜᱮ᱾ ᱟᱨ ᱱᱚᱝᱠᱟ ᱥᱤᱭᱳᱜ ᱦᱚᱸ᱾ ᱛᱚᱲ ᱜᱤᱰᱤ ᱡᱚᱛᱚ ᱠᱤᱪᱷᱩ ᱜᱮ ᱰᱟᱝᱨᱟ ᱛᱮᱜᱮ ᱦᱩᱭᱩᱜ ᱛᱟᱦᱮᱱᱟ ᱦᱚᱲ ᱛᱮᱜᱮ᱾
ᱦᱮᱸ ᱱᱮᱛᱟᱨ ᱫᱚ ᱩᱱᱟᱹᱜ ᱱᱟᱦᱟ ᱛᱮᱫᱚ ᱵᱟᱝᱠᱚ ᱥᱤᱭᱮᱫ ᱜᱮᱭᱟ ᱛᱚ ᱵᱟᱝ᱾
ᱚᱸᱦᱚᱜ ᱱᱮᱛᱟᱨ ᱫᱚ ᱵᱟᱝ᱾
ᱦᱩᱸ ᱡᱚᱛᱚ ᱱᱚᱝᱠᱟ ᱴᱨᱟᱠᱴᱟᱨ ᱠᱚᱜᱮ ᱠᱚ ᱞᱟᱜᱟᱣᱮᱫᱟ᱾ ᱦᱩᱸᱻ᱾
ᱟᱯᱮ ᱥᱮᱫ ᱜᱮ ᱪᱮᱫ ᱞᱮᱠᱟ?
ᱟᱞᱮᱥᱮᱱ ᱱᱚᱝᱠᱟ ᱴᱮᱠᱴᱟᱨ ᱛᱮᱜᱮ ᱟᱫᱚ ᱟᱞᱮ ᱫᱚ ᱦᱟᱜ᱾ ᱱᱟᱦᱮᱞ ᱛᱮᱜᱮ ᱞᱮ ᱥᱤ ᱜᱮᱭᱟ ᱵᱮᱥᱤᱨ ᱵᱷᱟᱜ ᱫᱚ᱾
ᱟᱪᱷᱟ᱾
ᱦᱩᱸ᱾ ᱱᱚᱝᱠᱟ ᱚᱱᱟ ᱫᱷᱤᱨᱤ ᱡᱟᱭᱜᱟ ᱠᱚᱨᱮ ᱢᱟᱡᱷᱮ ᱢᱟᱡᱷᱮ ᱴᱨᱟᱠᱴᱟᱨ ᱞᱮ ᱞᱟᱜᱟᱣᱟ ᱟᱨᱠᱤ᱾
ᱦᱳᱭ ᱦᱳᱭ᱾
ᱦᱩᱸ ᱱᱚᱝᱠᱟ ᱰᱩᱝᱨᱤ ᱫᱷᱟᱨᱮ ᱠᱚᱨᱮ ᱠᱷᱮᱛ ᱠᱚ ᱢᱮᱱᱟᱜ ᱠᱚᱜᱮᱭᱟ ᱛᱚ᱾ ᱟᱫᱚ ᱚᱱᱟ ᱠᱚᱨᱮ ᱫᱚ ᱫᱷᱤᱨᱤ ᱠᱟᱹᱴᱤᱡ ᱢᱮᱱᱟᱜᱼᱟᱫᱚ ᱱᱟᱦᱮᱞ ᱛᱮᱫᱚ᱾ ᱡᱩᱛ ᱥᱟᱺᱦᱤᱡ ᱵᱟᱝ ᱜᱟᱱᱚᱜ ᱠᱟᱱᱟ ᱥᱮ?
ᱦᱳᱭ᱾
ᱚᱱᱟ ᱠᱚᱨᱮᱜ ᱜᱮ ᱴᱨᱟᱠᱴᱟᱨ ᱠᱳᱛᱮ ᱥᱤ ᱜᱮᱞᱮ ᱟᱨ ᱵᱟᱝᱠᱷᱟᱱ ᱚᱱᱠᱟ ᱱᱟᱦᱮᱞ ᱛᱮᱜᱮ ᱟᱞᱮ ᱫᱚ᱾ ᱞᱟᱜᱟᱣ ᱜᱮᱭᱟ ᱠᱚ ᱮᱴᱟᱜ ᱦᱚᱲ ᱠᱚᱫᱚ ᱴᱟᱠᱴᱟᱨ ᱠᱚ᱾
ᱦᱩᱸ᱾
ᱠᱟᱹᱣᱰᱤ ᱠᱚᱦᱚᱸ ᱞᱟᱜᱟᱜᱼᱟ ᱥᱮ᱾ ᱠᱟᱹᱣᱰᱤ ᱵᱟᱝᱠᱷᱟᱱ ᱫᱚ ᱵᱟᱭ ᱜᱟᱱᱚᱜᱼᱟ᱾
ᱦᱳᱭᱻ᱾
ᱦᱮᱸ ᱟᱵᱚ ᱨᱮᱸᱜᱮᱡ ᱦᱚᱲ ᱫᱚ ᱚᱠ ᱨᱮᱵᱚᱱ ᱧᱟᱢᱟ᱾
ᱦᱩᱸᱜᱽᱩᱸ᱾
ᱦᱩᱸ᱾
ᱱᱤᱛᱚᱜ ᱫᱚ ᱠᱟᱹᱣᱰᱤ ᱠᱷᱟᱱ ᱜᱮ᱾
ᱦᱮᱸ ᱡᱚᱛᱚ ᱠᱤᱪᱷᱩ ᱵᱟᱝ᱾
ᱦᱩᱸ᱾
ᱦᱩᱸᱻ᱾
ᱟᱯᱮ ᱥᱮᱫ ᱫᱚ ᱪᱮᱫ ᱞᱮᱠᱟ ᱱᱚᱣᱟ ᱠᱚ ᱡᱚᱛᱚ ᱜᱮᱯᱮ ᱯᱟᱞᱚᱱ ᱜᱮᱭᱟ ᱟᱵᱚᱣᱟᱜ ᱥᱟᱶᱛᱟ ᱨᱮ ᱡᱟᱦᱟᱸᱻ᱾? ᱯᱚᱨᱚᱵᱽ ᱠᱚ ᱢᱮᱱᱟᱜ ᱟᱠᱟᱫ ᱫᱚ ᱵᱟᱦᱟ ᱥᱚᱦᱨᱟᱭ ᱥᱟᱠᱨᱟᱛ ᱱᱚᱶᱟ ᱠᱚ᱾
ᱦᱳᱭ ᱜᱚᱝᱠᱮ ᱢᱟᱱᱟᱣ ᱜᱮᱭᱟᱞᱮ
ᱚ
ᱚᱱᱟ ᱢᱟ ᱢᱮᱱᱟᱜ ᱛᱟᱵᱚᱱ ᱜᱮᱭᱟ ᱦᱳᱭ ᱥᱮ ᱦᱮᱸ ᱵᱟᱝ ᱚᱱᱟ ᱞᱮᱠᱷᱟᱱ ᱵᱟᱝ ᱜᱟᱱᱚᱜᱼᱟ
ᱦᱩᱸ
ᱦᱮᱸ ᱚᱝᱠᱟ ᱡᱟᱦᱟᱸ ᱛᱤᱱᱟᱹᱜ ᱚᱝᱠᱟ ᱢᱮᱱᱟᱜᱼᱟ ᱡᱚᱛᱚ ᱜᱮᱞᱮ ᱢᱟᱱᱟᱣ ᱜᱮᱭᱟ ᱦᱮᱸ
ᱟᱨ ᱱᱤᱛᱚᱜ ᱡᱟᱦᱟᱸ ᱡᱟᱦᱟᱸ ᱟᱵᱚ ᱥᱟᱶᱛᱟ ᱨᱮ ᱟᱸᱡᱚᱢ ᱟᱸᱡᱚᱢᱚᱜ ᱠᱟᱱ ᱜᱮᱭᱟ ᱛᱮ ᱵᱟᱹᱭ ᱵᱟᱹᱭ ᱛᱮ ᱴᱟᱢᱟᱠ ᱛᱩᱢᱫᱟᱜ ᱠᱚ ᱨᱩ ᱠᱚ ᱠᱚᱲᱟ ᱠᱚ ᱦᱤᱲᱤᱧᱮᱜᱼᱟ ᱟᱨ ᱟᱫ ᱦᱚᱸ ᱟᱫ ᱤᱫᱤᱜ ᱠᱟᱱᱟ ᱟᱫᱚ ᱵᱟᱯᱞᱟ ᱠᱚ ᱥᱚᱢᱚᱭ ᱫᱚ ᱪᱮᱫ ᱞᱮᱠᱟ ᱟᱯᱮ ᱥᱮᱫ ᱫᱚ ᱴᱟᱢᱟᱠ ᱛᱩᱝᱫᱟᱜ ᱛᱮᱜᱮ ᱠᱚ ᱵᱟᱯᱞᱟᱜ ᱠᱟᱱ ᱜᱮᱭᱟ
ᱦᱳᱭ ᱜᱚᱝᱠᱮ ᱴᱟᱢᱟᱠ ᱛᱩᱢᱫᱟᱜ ᱛᱮᱜᱮ
ᱦᱳᱭ ᱦᱳᱭ
ᱦᱩᱸ ᱟᱫᱚ ᱱᱚᱝᱠᱟ ᱧᱮᱞᱚᱜ ᱠᱟᱱ ᱜᱮᱭᱟ ᱱᱚᱝᱠᱟ ᱠᱚᱲᱟ ᱠᱚᱫᱚ ᱵᱟᱝ ᱠᱚ ᱨᱩᱭᱮᱫ ᱜᱮᱭᱟ ᱩᱝᱠᱩ ᱞᱟᱦᱟ ᱛᱮᱨᱤᱱ ᱦᱟᱯᱲᱟᱢ ᱠᱚᱜᱮ ᱠᱚ ᱨᱩ ᱵᱟᱲᱟᱭᱫᱟ ᱵᱟᱝ ᱠᱚ ᱪᱮᱫ ᱫᱟᱛᱚ ᱱᱮᱛᱟᱨ ᱨᱤᱱ ᱜᱤᱫᱽᱨᱟᱹ ᱫᱚ
ᱦᱳᱭ ᱦᱳᱭ
ᱦᱩᱸ ᱦᱤᱲᱤᱧ ᱫᱟ ᱠᱚ ᱚᱱᱟ ᱠᱚᱫᱚ ᱦᱟᱱᱟ ᱤᱭᱟᱹ ᱥᱮᱫ ᱠᱚ ᱪᱟᱞᱟᱜ ᱠᱟᱱᱟ ᱰᱤᱡᱮ ᱪᱷᱟᱯᱚᱞ
ᱦᱳᱭ ᱦᱳᱭ ᱦᱳᱭ ᱚᱱᱛᱮ ᱜᱮ ᱡᱟᱹᱥᱛᱤ ᱚᱨ ᱠᱟᱜ ᱠᱚᱣᱟᱭ
ᱦᱮᱸ ᱧᱮᱞᱚᱜ ᱠᱟᱱᱟ ᱚᱝᱠᱟ ᱵᱟᱯᱞᱟ ᱠᱚᱨᱮ ᱦᱚᱸ ᱧᱮᱞᱚᱜ ᱠᱟᱱ ᱜᱮᱭᱟ ᱜᱚᱴᱟ ᱟᱹᱛᱩ ᱠᱚᱨᱮ ᱜᱮ ᱱᱚᱝᱠᱟ ᱰᱤᱡᱮ ᱵᱚᱠᱥ ᱛᱮᱜᱮ ᱠᱚ ᱮᱱᱮᱡ ᱠᱟᱱᱟ
ᱦᱳᱭ ᱦᱳᱭ
ᱦᱮᱸ ᱱᱚᱝᱠᱟ ᱴᱟᱢᱟᱠ ᱛᱩᱝᱫᱟᱜ ᱠᱚᱫᱚ ᱠᱚ ᱫᱚᱦᱚ ᱜᱤᱰᱤ ᱠᱟᱜ ᱠᱟᱱᱟ
ᱦᱩᱸ
ᱱᱚᱝᱠᱟ ᱞᱮᱠᱷᱟᱱ ᱫᱚ ᱵᱟᱭ ᱜᱟᱱᱚᱜᱼᱟ ᱥᱮ
ᱦᱳᱭ ᱚᱱᱟ ᱠᱚᱦᱚᱸ ᱟᱵᱚᱣᱟᱜ ᱟᱹᱨᱤᱪᱟᱹᱞᱤ ᱨᱮ ᱢᱮᱱᱟᱜᱼᱟ ᱚᱱᱟ ᱠᱚᱦᱚᱸ ᱵᱟᱧᱪᱟᱣ ᱫᱚᱦᱚ ᱫᱚ ᱟᱵᱚᱣᱟᱜ ᱠᱟᱹᱢᱤ ᱠᱟᱱ ᱜᱮᱭᱟ
ᱫᱟᱨᱠᱟᱨ
ᱦᱳᱭ
ᱟᱵᱚ ᱯᱚᱨᱮᱱ ᱡᱟᱦᱟᱸᱭ ᱠᱚ ᱦᱤᱡᱩᱜᱼᱟ ᱦᱳᱭ ᱥᱮ ᱩᱱᱠᱩ ᱫᱚᱦᱟᱜ ᱵᱟᱝᱠᱚ ᱵᱩᱡᱽ ᱫᱟᱲᱮᱭᱟᱜᱼᱟ ᱥᱮ
ᱦᱳᱭ ᱦᱳᱭ
ᱦᱩᱸ ᱪᱮᱫ ᱠᱟᱱᱟ ᱱᱚᱣᱟ ᱫᱚ ᱪᱤᱠᱟᱹᱭᱟᱠᱚ ᱨᱩᱭᱟᱠᱚ ᱥᱮ ᱪᱤᱠᱟᱹᱭᱟᱠᱚ ᱵᱟᱝ ᱠᱚ ᱵᱩᱡᱽ ᱫᱟᱲᱮᱭᱟᱜᱼᱟ ᱥᱮ
ᱦᱳᱭ ᱵᱟᱠᱚ ᱵᱩᱡ ᱫᱟᱲᱮᱭᱟᱜᱼᱟ
ᱛᱟᱦᱞᱮ ᱟᱯᱮᱥᱮᱜ ᱜᱚᱝᱠᱮ ᱪᱮᱜ ᱞᱮᱠᱟ ᱦᱩᱭᱩᱜᱼᱟ ᱱᱚᱝᱠᱟ ᱵᱟᱯᱞᱟ ᱠᱚᱨᱮ ᱫᱚ
ᱟᱞᱮ ᱥᱮᱜ ᱵᱟᱯᱞᱟ ᱦᱩᱭᱮᱱ ᱠᱤ ᱱᱚᱜᱼᱚᱭ ᱢᱟᱜ ᱢᱚᱬᱮ ᱠᱚ ᱦᱩᱭᱮᱱ ᱱᱚᱣᱟ ᱠᱚᱨᱮ ᱫᱚ ᱛᱩᱢᱫᱟᱜ ᱴᱟᱢᱟᱠ ᱛᱮᱜᱮ ᱦᱩᱭᱩᱜ ᱜᱮᱭᱟ
ᱚ ᱟᱪᱪᱷᱟ ᱟᱪᱪᱷᱟ ᱜᱚᱝᱠᱮ ᱟᱯᱮ ᱥᱮᱫ ᱫᱚ ᱛᱟᱦᱞᱮ ᱢᱟᱜ ᱢᱚᱬᱮ ᱦᱩᱭᱩᱜ ᱜᱮᱭᱟ ᱵᱟᱝ
ᱦᱳᱭ ᱢᱟᱜ ᱢᱚᱬᱮ ᱦᱚᱸ ᱦᱩᱭᱩᱜ ᱜᱮᱭᱟ
ᱚ ᱟᱪᱪᱷᱟ ᱟᱪᱪᱷᱟ ᱟᱞᱮ ᱥᱮᱜ ᱦᱚᱸ ᱚᱝᱠᱟ ᱦᱩᱭ ᱫᱚ ᱦᱩᱭᱩᱜ ᱜᱮᱭᱟ ᱟᱫᱚ ᱩᱱᱟᱹᱜ ᱡᱟᱹᱥᱛᱤ ᱫᱚ ᱵᱟᱝᱼᱟ ᱟᱨᱠᱤ
ᱦᱩᱸ ᱦᱩᱸ
ᱠᱚ ᱠᱚᱨᱟᱣ ᱜᱮᱭᱟ ᱠᱚ ᱚᱠᱟ ᱚᱠᱟ ᱤᱭᱟᱹ ᱠᱚᱨᱮ ᱛᱟᱦᱞᱮ ᱜᱚᱝᱠᱮ ᱟᱯᱮ ᱚᱱᱟ ᱥᱩᱨ ᱠᱚᱨᱮ ᱫᱚ ᱞᱟᱹᱴᱩ ᱵᱟᱡᱟᱨ ᱠᱚᱫᱚ
ᱦᱳᱭ ᱞᱟᱹᱴᱩ ᱵᱟᱡᱟᱨ ᱢᱮᱱᱛᱮ ᱟᱹᱰᱤ ᱫᱚ ᱵᱟᱝᱟ ᱮᱱᱛᱮ ᱨᱮᱦᱚᱸ ᱥᱩᱨ ᱨᱮ ᱡᱟᱦᱟᱸ ᱦᱮᱸ ᱢᱮᱱᱟᱜᱼᱟ ᱚᱱᱟ ᱫᱚ ᱢᱮᱱᱟᱜ ᱜᱮᱭᱟ ᱵᱟᱡᱟᱨ ᱠᱚᱫᱚ
ᱟᱪᱪᱷᱟ ᱟᱪᱪᱷᱟ
ᱚ
ᱢᱟᱨᱠᱮᱴ ᱠᱚ ᱚᱱᱠᱟ ᱢᱮᱱᱟᱜᱼᱟ
ᱟᱪᱪᱷᱟ ᱟᱪᱪᱷᱟ
ᱟᱫᱚ ᱟᱹᱛᱩ ᱠᱷᱚᱱ ᱫᱚ ᱥᱟᱺᱜᱤᱧ ᱧᱚᱜ ᱜᱮᱭᱟ ᱟᱹᱛᱩ ᱫᱚ ᱟᱹᱰᱤ ᱵᱷᱤᱛᱤᱨ ᱨᱮᱜᱮ ᱢᱮᱱᱟᱜ ᱛᱟᱞᱮᱭᱟ ᱚᱱᱮ ᱵᱤᱨ ᱫᱷᱟᱨᱮ ᱩᱛᱟᱹᱨ ᱜᱮ
ᱟᱪᱪᱷᱟ ᱟᱪᱪᱷᱟ ᱥᱟᱺᱟᱹᱜᱤᱧ ᱧᱚᱜ ᱜᱮᱭᱟ ᱟᱨᱠᱤ ᱵᱟᱝ ᱠᱷᱚᱱ ᱫᱚ
ᱠᱷᱟᱲᱠᱷᱚᱱᱰ ᱫᱚ ᱥᱟᱺᱜᱤᱧ ᱧᱚᱜ ᱜᱮᱭᱟ